ᱟᱸᱡᱚᱢ ᱧᱟᱢ ᱫᱟᱵᱤᱱ ᱛᱚ?
ᱦᱮᱸ ᱟᱹᱵᱤᱱ?
ᱟᱹᱞᱤᱧ ᱦᱚᱸᱞᱤᱧ ᱟᱸᱡᱚᱢ ᱧᱟᱢᱼᱫᱟ᱾
ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝᱼᱟ ᱫᱩᱲᱩᱵ ᱵᱟᱲᱟ ᱦᱩᱭ ᱠᱟᱱᱟ᱾
ᱟᱪᱪᱷᱟ᱾ ᱟᱹᱞᱤᱧ ᱦᱚᱸ ᱫᱩᱲᱩᱵ ᱵᱟᱲᱟ ᱠᱟᱱᱟᱞᱤᱧ᱾
ᱦᱳᱭ ᱛᱚ ᱦᱳᱭ ᱦᱳᱭ ᱟᱪᱪᱷᱟ ᱫᱟᱠᱟ ᱠᱚᱫ ᱡᱚᱢ ᱠᱚ ᱟᱹᱣᱨᱤ ᱦᱩᱭᱩᱜᱼᱟ ᱟᱹᱣᱨᱤ ᱟᱯᱮ?
ᱟᱹᱣᱨᱤ ᱟ. ᱣ‌ᱨᱤ ᱟᱯᱮ
ᱟᱞᱮᱦᱚ ᱟᱹᱣᱨᱤ‌ ᱞᱮ ᱡᱚᱢᱟ ᱡᱚᱢ ᱫᱚ, ᱟᱫᱚᱢ ᱠᱚᱫᱚ ᱠᱚ ᱡᱚᱢ ᱠᱮᱫᱟ ᱟᱫᱚᱢ ᱠᱚᱫᱚ ᱟᱹᱣᱨᱤ ᱞᱮ ᱡᱚᱢᱟ᱾
ᱩᱸ᱾ ᱟᱯᱮ ᱫᱚᱯᱮ ᱢᱮᱱ ᱠᱮᱫᱟᱵᱤᱱ ᱤᱭᱟᱹ ᱥᱚᱨᱦᱟᱭ ᱵᱚᱸᱜᱟ ᱯᱮ ᱥᱚᱨᱦᱟᱭᱚᱜᱼᱟ ᱦᱮᱸ ᱥᱮ ᱵᱟᱝ?
ᱦᱮᱸ᱾
ᱦᱳᱭ ᱛᱚ ᱟᱞᱮ ᱫᱚ ᱯᱷᱩᱥ ᱵᱚᱸᱜᱟ, ᱟᱫᱚ ᱮᱱᱟᱱ ᱜᱮ ᱢᱤᱫ ᱦᱚᱲᱮ ᱢᱮᱛᱟᱞᱤᱧ ᱠᱟᱱᱟ ᱡᱮ ᱚᱱᱠᱟᱜᱮ ᱜᱟᱞᱢᱟᱨᱟᱣ ᱦᱩᱭᱩᱜ ᱠᱟᱱᱟ ᱟᱫᱚ ᱢᱮᱱᱫᱟᱭ ᱠᱤ ᱟᱯᱮ ᱫᱚ ᱯᱩᱥ ᱵᱚᱸᱜᱟ ᱵᱟᱰᱟᱭᱟᱢ ᱪᱮᱫ ᱞᱟᱹᱜᱤᱫ ᱯᱩᱥ ᱵᱚᱸᱜᱟ ᱯᱮ ᱥᱚᱨᱦᱟᱭᱚᱼᱟ? ᱟᱫᱩᱧ ᱢᱮᱛᱟᱭ ᱠᱟᱱᱟ ᱵᱟᱝ, ᱥᱮ ᱨᱚᱠᱚᱢ ᱫᱚ ᱵᱟᱹᱧ ᱵᱟᱰᱟᱭᱟ, ᱟᱫᱚᱭ ᱢᱮᱛᱟᱧ ᱠᱟᱱᱟ, ᱵᱟᱢ ᱠᱩᱞᱤ ᱵᱟᱲᱟᱣ ᱠᱟ ᱠᱚᱜᱮᱭᱟ ᱟᱫᱚᱧ ᱢᱮᱛᱟᱭ ᱠᱟᱱᱟ ᱵᱟᱝᱜᱮ ᱵᱟᱹᱧ ᱠᱩᱞᱤ ᱵᱟᱲᱟᱣ ᱠᱟᱜ ᱠᱚᱣᱟ᱾ ᱟᱫᱚᱭ ᱢᱮᱱᱫᱟ ᱤᱭᱟᱹ ᱥᱮᱫᱟᱭ ᱚᱱᱠᱟ ᱢᱤᱫ ᱫᱷᱟᱣ ᱠᱷᱚᱨᱟ ᱦᱩᱭ ᱞᱮᱱᱟ ᱟᱨᱠᱤ ᱟᱹᱰᱤ ᱰᱷᱮᱨ ᱜᱮ ᱥᱚᱨᱦᱟᱭ ᱵᱚᱸᱜᱟ ᱟᱨ ᱠᱤ ᱥᱚᱨᱚᱦᱟᱭ ᱵᱚᱸᱜᱟ ᱫᱚ ᱦᱟᱸᱜ ᱟᱫᱚ ᱥᱚᱨᱚᱦᱟᱭ ᱫᱚ ᱞᱟᱹᱴᱩ ᱯᱚᱨᱚᱵᱽ ᱛᱟᱵᱚᱱ ᱥᱮ᱾
ᱦᱮᱸ᱾
ᱟᱫᱚ ᱛᱟᱦᱚᱞᱮ ᱡᱩᱫᱤ ᱠᱩᱞᱟᱹᱣ ᱠᱚ ᱵᱟᱝ ᱛᱟᱦᱮᱱ ᱠᱷᱟᱡ ᱫᱚ ᱪᱤᱠᱟᱹᱛᱮ ᱦᱩᱭᱩᱜᱼᱟ ᱯᱚᱨᱚᱵᱽ ᱫᱚ?
ᱦᱩᱸ ᱦᱩᱸ᱾
ᱯᱮᱲᱟ ᱠᱚ ᱱᱮᱣᱛᱟ ᱦᱩᱭᱩᱜ-ᱟ ᱥᱮ, ᱠᱷᱩᱞᱟᱹᱣ ᱫᱚ ᱛᱟᱦᱮᱸ ᱫᱚᱨᱠᱟᱨ ᱛᱚ ᱚᱱᱟ ᱞᱟᱹᱜᱤᱫ ᱠᱚ ᱟᱹᱰᱠᱤ ᱫᱷᱟᱨᱮ ᱯᱟᱥᱮ ᱟᱹᱛᱩ ᱢᱮᱥᱟ ᱠᱟᱛᱮᱫ ᱢᱤᱫᱴᱮᱱ ᱠᱚ ᱟᱞᱳᱪᱚᱱᱟ ᱠᱮᱫᱟ ᱟᱨᱠᱤ ᱚᱱᱠᱟ᱾ ᱟᱫᱚ ᱢᱮᱱᱫᱟᱹᱧ ᱚᱱᱟᱨᱮ ᱟᱹᱰᱤ ᱮᱴᱠᱮᱴᱚᱬᱮ ᱦᱚᱸ ᱦᱩᱭ ᱞᱮᱱᱟ ᱟᱫᱚ ᱚᱱᱠᱟ ᱠᱚᱨᱟᱣ ᱠᱷᱟᱹᱛᱤᱨ ᱠᱚ ᱢᱮᱱᱫᱟ ᱛᱟᱦᱚᱞᱮ ᱯᱩᱥ‌ ᱵᱚᱸᱜᱟ ᱜᱮ ᱚᱱᱠᱟ ᱟᱹᱰᱤ ᱠᱤᱪᱷᱩ ᱪᱮᱫ ᱪᱚᱭ ᱢᱮᱛᱟᱫᱤᱧ ᱱᱟᱥᱮ ᱱᱟᱥᱮᱧ ᱫᱤᱥᱟᱹᱭᱫᱟ᱾
ᱦᱮᱸ᱾
ᱟᱫᱚ ᱚᱱᱟ ᱞᱟᱹᱜᱤᱫ ᱯᱩᱥ ᱵᱚᱸᱜᱟ ᱯᱮ ᱥᱚᱨᱦᱟᱭᱚᱜ ᱛᱟᱦᱮᱸᱱᱟ ᱟᱨᱠᱤ ᱢᱮᱱᱫᱟᱭ᱾ ᱟᱫᱚᱧ ᱢᱮᱛᱟᱭ ᱠᱟᱱᱟ ᱟᱪᱪᱷᱟ ᱵᱷᱟᱹᱜᱤ ᱜᱮ ᱡᱟᱜ ᱜᱮ ᱱᱟᱥᱮᱭᱟᱜ ᱵᱟᱲᱟᱭ ᱦᱩᱭᱱᱟ᱾
ᱟᱪᱪᱷᱟ᱾
ᱦᱩᱸ᱾ ᱦᱩᱸ᱾ ᱟᱨ ᱵᱟᱦᱟ ᱠᱚᱯᱮ ᱵᱟᱦᱟᱜ ᱜᱮᱭᱟ ᱵᱟᱦᱟ ᱢᱟᱜ ᱢᱚᱬᱮ?
ᱦᱮᱸ ᱵᱟᱦᱟᱜ ᱜᱮᱭᱟᱞᱮ ᱢᱟᱜᱢᱚᱬᱮ ᱜᱮᱭᱟ, ᱟᱫᱚ ᱱᱮᱥ ᱱᱮᱥ ᱫᱚ ᱠᱷᱟᱱ ᱞᱮ ᱢᱟᱜᱢᱚᱬᱮ ᱟᱞᱮ ᱫᱚ᱾
ᱟᱪᱷᱟ ᱟᱪᱷᱟ ᱦᱳᱭ ᱛᱚ᱾ ᱩᱸ ᱵᱟᱦᱟᱵ ᱟᱞᱮ ᱦᱚᱸ ᱵᱟᱦᱟ ᱫᱚ ᱯᱨᱚᱛᱤ ᱵᱚᱪᱷᱚᱨ ᱜᱮ ᱟᱨ ᱢᱟᱜ-ᱢᱚᱬᱮ ᱫᱚ ᱵᱮᱥ ᱛᱤᱱ ᱪᱚ, ᱛᱤᱱ ᱵᱚᱪᱷᱚᱨ ᱪᱚ, ᱯᱟᱸᱪ ᱵᱚᱪᱷᱚᱨ ᱯᱚᱨ ᱯᱚᱨ ᱪᱚ ᱚᱱᱠᱟ ᱦᱩᱭᱩᱜ ᱜᱮᱭᱟ᱾
ᱦᱮᱸ ᱟᱞᱮ ᱦᱚᱸ ᱵᱟᱦᱟ ᱵᱟᱦᱟ ᱫᱚ ᱯᱨᱚᱛᱤ ᱥᱮᱨᱢᱟ ᱜᱮ, ᱟᱨ ᱱᱚᱣᱟ ᱢᱟᱜ-ᱢᱚᱬᱮ ᱫᱚ ᱢᱚᱬᱮ ᱵᱚᱪᱷᱚᱨ ᱯᱚᱨᱮ ᱯᱚᱨᱮ ᱟᱞᱮ ᱫᱚ᱾
ᱚᱻ ᱟᱪᱪᱷᱟ ᱟᱪᱪᱷᱟ ᱦᱳᱭ ᱛᱚ ᱩᱸ᱾ ᱵᱚᱸᱜᱟ ᱠᱚᱠᱚ, ᱵᱚᱸᱜᱟ ᱠᱚᱠᱚ ᱳᱰᱳᱠᱚᱜ ᱛᱟᱯᱮᱭᱟ?
ᱦᱮᱸ ᱦᱮᱸ ᱟᱯᱮ?
ᱟᱪᱪᱷᱟ ᱟᱞᱮᱥᱮᱫ ᱟᱞᱮᱥᱮᱫ ᱫᱚ ᱟᱹᱰᱤ ᱫᱤᱱ ᱠᱷᱚᱡ ᱜᱮ ᱡᱚᱛᱚᱴᱟᱜ ᱤᱧ ᱫᱤᱥᱟᱹᱭᱟ ᱟᱨᱠᱤ, ᱢᱟᱱᱮ ᱵᱚᱸᱜᱟ ᱠᱚᱫᱚ ᱵᱟᱠᱚ ᱳᱰᱳᱠᱚᱜᱼᱟ᱾ ᱟᱹᱰᱤ ᱡᱟᱭᱜᱟ ᱨᱮᱜᱮ ᱢᱟᱱᱮ ᱯᱩᱡᱟᱹ ᱢᱟᱱᱮ ᱜᱮ ᱢᱟᱱᱮ ᱡᱮᱢᱚᱱ ᱵᱟᱦᱟ ᱠᱚᱨᱮ, ᱠᱟᱨᱟᱢ ᱠᱚᱨᱮ, ᱠᱚ ᱵᱚᱸᱜᱟ ᱠᱚᱠᱚ ᱳᱰᱳᱠᱚᱜ ᱛᱟᱠᱚ ᱜᱮᱭᱟ ᱠᱤᱱ ᱛᱩ ᱟᱞᱮ ᱴᱷᱮᱡ ᱫᱚ ᱵᱟᱝ ᱜᱮ᱾ ᱮᱢᱱᱤ ᱯᱩᱡᱟᱹ ᱴᱩᱠᱩᱱ ᱦᱳᱭᱳᱜᱼᱟ ᱯᱩᱡᱟᱹ ᱮᱱᱮᱡ ᱥᱮᱨᱮᱧ ᱤᱱᱟᱹ ᱜᱮ᱾
ᱟᱪᱷᱟ ᱪᱮᱫ ᱞᱮᱠᱟ ᱯᱮ ᱡᱟᱸᱠ ᱜᱮᱭᱟ ᱛᱚᱵᱮ?
ᱦᱳᱭ ᱚᱱᱠᱟ ᱢᱚᱴᱟᱢᱩᱴᱤ ᱡᱚᱢᱚᱠᱚᱜ-ᱟ ᱵᱮᱥᱤ ᱫᱚ ᱵᱟᱝ᱾
ᱥᱮ ᱥᱚᱢᱚᱭ ᱡᱟᱸᱠ ᱡᱚᱢᱚᱠ ᱫᱚ ᱵᱟᱝ ᱦᱩᱭᱩᱜᱼᱟ ᱩᱱᱟᱹᱜ
ᱟᱪᱷᱟ ᱪᱮᱫ ᱞᱮᱠᱟ ᱛᱤᱱ ᱢᱟᱨᱟᱝ ᱟᱹᱛᱩ ᱠᱟᱱ ᱛᱟᱯᱮ ᱨᱟᱹᱥᱤ ᱟᱛ
ᱟᱪ ᱦᱳᱭ ᱦᱳᱭ ᱨᱟᱥ ᱨᱟᱹᱥᱤ ᱟᱹᱛᱩ ᱠᱟᱱ ᱛᱟᱞᱮᱭᱟ ᱟᱹᱛᱩ ᱫᱚ ᱞᱟᱹᱴᱩ ᱜᱮᱭᱟ ᱮᱱᱛᱮ ᱨᱮᱦᱚᱸ ᱩᱱᱟᱹᱜ, ᱪᱮᱴᱷᱟ ᱫᱚ ᱵᱟᱹᱱᱩᱜ ᱟᱠᱟᱫ ᱞᱮᱭᱟ᱾
ᱚ ᱦᱚᱸ ᱥᱮ ᱦᱚᱲ ᱫᱚᱯᱮ ᱥᱟᱸᱜᱮ ᱜᱮᱭᱟ ᱛᱚ ᱛᱟᱦᱚᱞᱮ?
ᱦᱳᱭ ᱦᱳᱭ ᱦᱚᱲ ᱫᱚᱞᱮ ᱥᱟᱸᱜᱮ ᱜᱮᱭᱟ ᱯᱨᱟᱭ ᱰᱮᱲᱥᱚᱴᱤ ᱜᱟᱱ ᱚᱲᱟᱜ ᱢᱮᱱᱟᱜ ᱟᱠᱟᱫᱟ ᱟᱹᱰᱤ ᱵᱚᱲᱚ ᱵᱤᱛᱟᱹᱞᱤ᱾
ᱟᱫᱚ ᱚᱱᱠᱟ ᱠᱟᱹᱴᱤᱡ ᱨᱩᱥᱤᱠᱟ ᱧᱚᱜ ᱡᱩᱫᱤ ᱠᱚ ᱟᱨᱚ ᱠᱚ ᱛᱟᱦᱮᱸ ᱠᱚᱜᱼᱟ ᱟᱨᱚ ᱛᱟᱦᱚᱞᱮ ᱟᱨᱚ
ᱦᱳᱭ ᱦᱳᱭ ᱦᱳᱭ ᱦᱮᱸ ᱟᱨ ᱱᱮᱛᱟ ᱨᱮᱱ ᱦᱚᱲ ᱛᱚ ᱵᱟᱦᱟ ᱥᱚᱨᱦᱟᱭ ᱦᱚᱸ ᱢᱟᱱᱮ ᱮᱱᱮᱡ, ᱥᱮᱨᱮᱧ, ᱞᱟᱦᱟᱛᱮᱱ ᱜᱮ ᱢᱟᱱᱮ ᱵᱟᱠᱚ ᱳᱰᱳᱠ ᱞᱟᱹᱜᱤᱫᱚᱜᱼᱟ ᱵᱮᱥ
ᱵᱚᱠᱚᱞ ᱦᱮᱸ ᱦᱮᱸ, ᱛᱟᱦᱚᱞᱮ ᱚᱱᱠᱟ ᱵᱟᱦᱟ ᱫᱚᱥᱟᱨ ᱛᱟᱦᱚᱞᱮ ᱫᱟᱜ ᱫᱩᱞ ᱠᱚ ᱡᱟᱞᱮ ᱢᱟᱦᱟ ᱠᱚ ᱪᱮᱫ ᱪᱮᱫ ᱪᱮᱫ ᱞᱮᱠᱟ ᱯᱮ ᱢᱟᱱᱟᱣ ᱜᱮᱭᱟᱯᱮ?
ᱫᱟᱜ ᱫᱩᱞ ᱫᱚ ᱵᱷᱟᱜᱤ ᱜᱮᱠᱚ ᱢᱟᱱᱟᱣᱟ ᱵᱚᱠᱥ ᱠᱚ ᱟᱹᱜᱩᱭᱟ ᱚᱱᱟᱨᱮ ᱵᱚᱨᱚᱝ ᱪᱚᱜ ᱵᱷᱟᱹᱜᱤ ᱜᱮ ᱠᱚ ᱮᱱᱮᱡ᱾ ᱱᱤᱝᱠᱟᱹ ᱨᱟᱹᱥᱠᱟᱹᱭ ᱜᱮᱭᱟ ᱠᱚ ᱵᱚᱠᱥ ᱛᱮᱫ ᱜᱮ᱾
ᱚᱻ
ᱱᱮᱛᱟᱨᱟᱜ ᱫᱚ ᱚᱱᱟ ᱜᱮᱛᱚ ᱦᱩᱭᱩᱜ ᱠᱟᱱᱟ᱾ ᱟᱵᱚᱣᱟᱜ ᱞᱟᱠᱪᱟᱨ ᱠᱚᱫᱚ ᱩᱱᱟᱹᱜ ᱫᱚ ᱵᱟᱵᱚᱱ ᱠᱩ ᱠᱩᱥᱤᱭᱟᱜ ᱠᱟᱱᱟ ᱥᱮ ᱱᱮᱛᱟᱨ ᱫᱚ ᱦᱮᱸ᱾
ᱴᱟᱢᱟᱠ ᱛᱩᱢᱫᱟᱜ ᱫᱚ ᱫᱤᱱ ᱫᱤᱱ ᱛᱮ ᱠᱚᱢ ᱪᱟᱞᱟᱜ ᱠᱟᱱᱟ ᱟᱫᱚ ᱵᱚᱠᱚᱥ
ᱦᱳᱭ ᱦᱳᱭ ᱦᱳᱭ᱾ ᱫᱤᱱ ᱫᱤᱱ ᱛᱮ ᱠᱚᱢ ᱪᱟᱞᱟᱜ ᱠᱟᱱᱟ ᱵᱚᱠᱥ ᱜᱮ ᱞᱟᱦᱟᱜ ᱠᱟᱱᱟ᱾ ᱟᱨ ᱟᱨ ᱱᱮᱛᱟᱨ ᱜᱤᱫᱽᱨᱟᱹ ᱠᱚ ᱚᱱᱟ ᱠᱚᱜᱮ ᱠᱚ ᱠᱩᱥᱤᱭᱟᱜ ᱠᱟᱱᱟ᱾
ᱦᱮᱸ ᱦᱮᱸ ᱟᱨ ᱴᱟᱢᱟᱠ ᱛᱩᱢᱫᱟᱹᱜ ᱥᱮᱫ ᱩᱱᱟᱹᱜ ᱴᱟᱱ ᱦᱚᱸ ᱵᱟᱹᱱᱩᱜ ᱛᱟᱠᱚᱣᱟ ᱡᱟ
ᱵᱟᱝ ᱵᱟ, ᱮᱦᱮᱸᱜ ᱮᱦᱮᱸᱜ ᱥᱮᱬᱟ ᱨᱮᱱᱟᱜ ᱴᱟᱱ ᱦᱚᱸ ᱵᱟᱹᱱᱩᱜᱼᱟ ᱦᱮᱸ᱾ ᱦᱩᱸ᱾
ᱦᱳᱭ ᱛᱚ᱾
ᱟᱨ ᱠᱟᱨᱟᱢ ᱠᱟᱨᱟᱢ ᱦᱚᱸ ᱦᱩᱭᱩᱜ ᱛᱟᱯᱮᱜᱮᱭᱟ ᱠᱟᱨᱟᱢ ᱢᱟᱯᱮ?
ᱵᱟᱝᱟ ᱟᱞᱮ ᱫᱚ ᱵᱟᱞᱮ ᱠᱟᱱᱟᱢᱚᱜ ᱜᱮᱭᱟ᱾ ᱟᱞᱮ ᱡᱟᱦᱟᱸ ᱠᱤᱪᱷᱩ ᱯᱟᱥᱟᱯᱟᱥᱤ ᱢᱟᱱᱮ ᱠᱤᱪᱷᱩ ᱪᱳᱫᱫᱳ ᱯᱚᱱᱮᱨᱚ ᱠᱤᱞᱳᱢᱤᱴᱟᱨ ᱚᱱᱠᱟ ᱡᱷᱟᱹᱞ ᱪᱟᱞᱟᱜ ᱚᱱᱛᱮ ᱪᱮᱛᱟᱱ ᱥᱮᱫ ᱫᱚᱠᱚ ᱠᱟᱨᱟᱢᱚᱜ ᱜᱮᱭᱟ᱾ ᱟᱞᱮ ᱟᱞᱮ ᱫᱚ ᱵᱟᱞᱮ ᱠᱟᱨᱟᱢᱚᱜ ᱜᱮᱭᱟ᱾ ᱟᱫᱚ ᱥᱮᱫᱟᱭ ᱠᱷᱚᱱ ᱵᱟᱝ ᱠᱚ
ᱦᱮᱸ ᱦᱮᱸ ᱦᱮᱸ ᱥᱮᱫᱟᱭ ᱠᱷᱚᱡ ᱵᱟᱝ ᱛᱟᱦᱮᱱ ᱠᱷᱟᱡ ᱦᱮᱸ ᱾ ᱥᱮᱫᱟᱭ ᱠᱷᱚᱡ ᱛᱟᱦᱮᱸᱞᱮᱱ ᱠᱷᱟᱡ ᱫᱚ ᱦᱩᱭ ᱠᱚᱜᱼᱟ ᱦᱳᱭ ᱛᱚ ᱟᱞᱮ ᱴᱷᱮᱡ ᱦᱚᱸ ᱠᱟᱨᱟᱢ ᱫᱚᱞᱮ ᱠᱟᱨᱟᱢᱚᱜ ᱜᱮᱭᱟ᱾ ᱯᱨᱚᱛᱤ ᱵᱚᱪᱷᱚᱨ ᱟᱫᱚ ᱩᱱ ᱡᱚᱛᱚᱜᱮ ᱦᱩᱭ ᱫᱚ ᱦᱩᱭᱩᱜᱼᱟ ᱢᱟᱱᱮ ᱩᱱᱟᱹᱜ ᱡᱟᱸᱠ ᱡᱚᱢᱚᱠ ᱵᱷᱟᱵ ᱛᱮᱫᱚ ᱵᱟᱝ᱾ ᱦᱩᱭ ᱫᱚ ᱦᱩᱭᱩᱜᱼᱟ ᱠᱟᱨᱟᱢ ᱦᱚᱸ ᱟᱨ ᱮᱢᱱᱤ ᱢᱟᱱᱮ ᱡᱟᱦᱟᱸᱭ ᱵᱤᱱᱛᱤᱭ ᱢᱮᱱᱟ ᱟᱨᱠᱤ᱾ ᱩᱱᱤ ᱠᱚ ᱟᱹᱜᱩᱭᱟ ᱯᱩᱡᱟᱹ ᱠᱚ ᱦᱩᱭᱩᱜᱼᱟ ᱤᱱᱟᱹᱜᱮ᱾
ᱵᱟᱝᱟ ᱟᱫᱚ ᱟᱫᱚᱢ ᱟᱫᱚᱢ ᱢᱟᱨᱟᱝ ᱡᱟᱭᱜᱟ ᱨᱮᱫᱚ ᱠᱟᱨᱟᱢ ᱢᱟᱱᱮ ᱵᱤᱨᱟᱴ ᱵᱮᱯᱟᱨ ᱦᱟᱱᱮ ᱛᱤᱱᱟᱹᱜ ᱫᱤᱱ ᱞᱟᱦᱟ ᱠᱷᱚᱡ ᱪᱮᱫ ᱦᱟᱱᱮ ᱪᱮᱫ ᱡᱟᱣᱟ ᱠᱟᱨᱟᱢ ᱪᱮᱫ ᱠᱟᱨᱟᱢ ᱠᱚᱠᱚ ᱞᱟᱹᱭᱟ᱾
ᱦᱮᱸ ᱟᱸᱡᱚᱢ ᱦᱩᱭ ᱠᱟᱱᱟ ᱚᱱᱠᱟ ᱡᱟᱣᱟ ᱠᱟᱨᱟᱢ ᱥᱮ ᱪᱮᱫ ᱠᱟᱱ ᱵᱮᱥ ᱛᱮᱠᱚ ᱟᱹᱰᱤ ᱠᱤᱪᱷᱩ ᱜᱮ ᱱᱤᱭᱚᱢ ᱠᱚ ᱛᱟᱦᱮᱱᱟ ᱪᱤᱠᱟᱹᱭ ᱪᱚᱠᱚ, ᱦᱮᱸ᱾
ᱛᱚ ᱯᱟᱞᱚᱱ ᱠᱟᱛᱮᱫ ᱠᱚ ᱫᱚᱦᱚᱭᱟ ᱟᱨᱠᱤ ᱪᱮᱫ ᱞᱮᱠᱟ? ᱵᱟᱞᱤᱧ ᱧᱮᱞ ᱠᱟᱫᱟ᱾
ᱟᱨ ᱟᱹᱰᱤ ᱜᱟᱱ ᱜᱮ ᱪᱮᱫ ᱠᱚ ᱦᱟᱱᱮ ᱠᱚ ᱪᱤᱠᱟᱹᱭᱟᱠᱚ ᱪᱮᱫ ᱠᱚ ᱵᱮᱥ ᱦᱳ ᱦᱟᱱᱮ ᱪᱟᱨᱟ ᱞᱮᱠᱟ ᱠᱚ ᱮᱢᱚᱱ ᱚᱪᱚᱭᱟ ᱵᱩᱴ ᱪᱷᱚᱞᱟ ᱠᱚᱠᱚ ᱞᱚᱦᱚᱫ ᱫᱚᱦᱚ ᱠᱟᱜᱼᱟ ᱥᱮ ᱪᱮᱫ? ᱚᱠᱟ ᱜᱟᱰᱟ ᱠᱚᱨᱮᱜ ᱥᱮ ᱚᱠᱟ ᱠᱚᱨᱮᱜ, ᱟᱸᱡᱚᱢ ᱦᱩᱭ ᱠᱟᱱᱟ ᱠᱤᱱᱛᱩ ᱟᱞᱮ ᱴᱷᱮᱡ ᱫᱚ ᱚᱱᱠᱟ ᱫᱚ ᱧᱮᱞ ᱵᱟᱲᱟ ᱯᱩᱨᱟᱹ ᱟᱞᱮᱴᱷᱮᱡ ᱫᱚ ᱚᱱᱠᱟ ᱫᱚ ᱵᱟᱝ ᱦᱩᱭᱩᱜ ᱜᱮᱭᱟ᱾
ᱛᱟᱦᱞᱮ ᱥᱩᱫᱩ ᱵᱚᱸᱜᱟ ᱵᱩᱨᱩ ᱜᱮ?
ᱦᱳᱭ ᱢᱟᱱᱮ ᱛᱮᱦᱤᱧ ᱠᱟᱨᱟᱢ ᱛᱮᱦᱤᱧ ᱟᱭᱩᱵ ᱥᱚᱢᱚᱭ ᱩᱱᱤ ᱜᱩᱨᱩ ᱦᱚᱲᱮ ᱦᱮᱡ ᱮᱱᱜᱮ ᱫᱤᱭᱮ ᱯᱚᱨ ᱚᱱᱮ ᱡᱟᱦᱟᱸ ᱴᱷᱮᱡ ᱠᱚ ᱧᱮᱞ ᱴᱷᱤᱠ ᱴᱚ ᱠᱟᱜᱼᱟ ᱚᱸᱰᱮ ᱠᱷᱚᱡ ᱚᱱᱮ ᱠᱟᱨᱟᱢ ᱠᱚ ᱟᱹᱜᱩ ᱠᱮᱫ ᱜᱮ, ᱟᱨ ᱯᱩᱡᱟᱹ ᱵᱟᱲᱟ ᱦᱩᱭᱮᱱ ᱜᱮ᱾
ᱦᱮᱸ
ᱟᱨ ᱠᱚ ᱟᱫᱚ ᱚᱱᱮ ᱵᱤᱱᱛᱤ ᱞᱮ ᱥᱩᱨᱩᱭᱟ ᱦᱟᱸᱜ᱾
ᱛᱟᱦᱞᱮ ᱱᱚᱝᱠᱟ ᱟᱫᱷᱮᱠ ᱟᱫᱷᱮᱠ ᱡᱟᱭᱜᱟ ᱨᱮᱫᱚ ᱠᱟᱨᱟᱢ, ᱠᱟᱨᱟᱢ ᱯᱚᱨᱚᱵ ᱤᱭᱟᱹ ᱩᱯᱚᱞᱚᱠᱠᱷᱮ ᱡᱮᱢᱚᱱ ᱠᱟᱨᱟᱢ ᱫᱚᱱ ᱥᱮ ᱠᱟᱨᱟᱢ ᱫᱚᱫᱚᱱ ᱠᱚ ᱦᱮᱯᱨᱟᱣ ᱠᱚᱠᱚ ᱫᱚᱦᱚᱭ ᱜᱮᱭᱟ ᱛᱚ?
ᱦᱳᱭ ᱦᱳᱭ ᱦᱳᱭ ᱫᱚᱦᱚ ᱫᱚ ᱫᱚᱱᱟᱠᱚ ᱟᱹᱛᱩ ᱨᱮᱱ ᱠᱟᱨᱟᱢ ᱠᱚ ᱫᱚᱱᱟ ᱠᱤᱱᱛᱩ ᱮᱢᱱᱤ ᱵᱟᱭᱨᱮ ᱠᱷᱚᱡ ᱫᱚ ᱵᱟᱠᱚ ᱟᱜᱩ ᱠᱚᱣᱟ ᱟᱨᱠᱤ᱾
ᱚ ᱦᱚᱸ
ᱦᱮᱸ ᱟᱹᱛᱳ ᱨᱮᱱ ᱜᱮ ᱚᱱᱟ ᱫᱚᱥᱟᱨ ᱫᱤᱱ ᱢᱤᱫ ᱜᱷᱟᱹᱲᱤᱡᱼᱼ
ᱟᱪᱪᱷᱟ ᱟ ᱟᱹᱹᱹ ᱟᱯᱮ ᱫᱚᱯᱮ ᱠᱟᱨᱟᱢᱚᱜ ᱜᱮᱭᱟ ᱟᱹᱵᱤᱱ ᱫᱚ ᱠᱟᱹᱴᱤᱡ ᱵᱤᱱ ᱵᱟᱲᱟᱭ ᱜᱮᱭᱟ ᱛᱟᱦᱮᱱᱟ᱾ ᱠᱩᱲᱤ ᱠᱩᱲᱤᱜᱤᱫᱽᱨᱟᱹ ᱫᱚ ᱠᱟᱨᱚᱢ ᱠᱩ ᱫᱚᱱ ᱟᱥᱮ ᱵᱟᱝᱼᱟ ᱛᱟᱦᱚᱞᱮ?
ᱤᱧ ᱦᱮᱸ ᱪᱚᱝ ᱵᱟᱹᱞᱤᱧ ᱵᱟᱰᱟᱭᱟ ᱩᱠᱩᱨ ᱵᱟᱹᱞᱤᱧ ᱧᱮᱞ ᱵᱟᱲᱟ ᱟᱠᱟᱫ ᱠᱚᱣᱟ᱾ ᱫᱚᱱ ᱜᱮᱪᱚᱝ ᱠᱚᱱ ᱠᱷᱚᱱ᱾
ᱟᱹᱞᱤᱧ ᱫᱚ ᱢᱤᱫᱴᱮᱱ ᱠᱚᱢᱯᱤᱴᱤᱥᱮᱱ ᱨᱮᱞᱤᱧ ᱧᱮᱞᱮᱫ ᱠᱚᱣᱟ ᱠᱩᱲᱤ ᱜᱤᱫᱽᱨᱟᱹ ᱠᱟᱨᱟᱢ ᱫᱚᱱ᱾
ᱟᱪᱪᱷᱟ ᱟᱪᱪᱷᱟ᱾ ᱦᱳᱭ ᱦᱩᱭᱩᱜᱼᱟ ᱦᱩᱭᱩᱜ ᱠᱟᱱ ᱜᱮᱭᱟ ᱠᱚ ᱟᱫᱚ ᱟᱞᱮᱥᱮᱫ ᱫᱚ ᱥᱮᱨᱚᱠᱚᱢ ᱫᱚ ᱵᱟᱝ ᱦᱩᱭᱩᱜ ᱟᱥᱮ ᱡᱟᱡᱚᱢᱼᱼ ᱮᱢᱱᱤ ᱦᱩᱭᱩᱜᱼᱟ ᱛᱚ ᱟᱹᱛᱩ ᱨᱮᱱ ᱜᱮ ᱫᱚᱥᱟᱨ ᱫᱤᱱ ᱠᱚ ᱫᱚᱱ ᱵᱟᱲᱟᱭᱟ ᱚᱱᱠᱟ᱾ ᱦᱮᱸ
ᱦᱮᱸ
ᱟᱹᱰᱤ ᱥᱮᱫ ᱜᱮ ᱚᱱᱟ ᱫᱚ ᱟᱹᱰᱤ ᱞᱟᱹᱴᱩ ᱠᱟᱨ ᱛᱮᱠᱚ ᱢᱟᱱᱟᱣ ᱜᱮᱭᱟ᱾
ᱦᱮᱸ
ᱥᱮᱫ ᱜᱮ ᱚᱱᱟ ᱫᱚ ᱫᱚᱢᱮ ᱞᱟᱹᱴᱩ ᱯᱚᱨᱚᱵᱽ ᱛᱟᱠᱚ ᱠᱟᱨᱟᱢ ᱫᱚ᱾
ᱦᱮᱸ ᱦᱮᱸ ᱠᱟᱨᱟᱢ ᱯᱚᱨᱚᱵᱽ ᱨᱮᱫᱚ ᱼᱼ
ᱦᱳᱭ ᱦᱳᱭ
ᱟᱨ ᱛᱚᱵᱮ ᱠᱟᱨᱟᱢ ᱫᱚᱱ ᱥᱚᱢᱚᱭ ᱡᱟᱦᱟᱸ ᱨᱩ ᱟᱨ ᱡᱟᱦᱟᱸ ᱞᱮᱠᱟ ᱛᱟᱞ ᱟᱛᱮ ᱠᱚ ᱮᱱᱮᱡᱟ ᱵᱟᱝᱼᱼ ᱟᱹᱰᱤ ᱪᱮᱦᱨᱟ ᱞᱤᱧ ᱟᱹᱭᱠᱟᱹᱜ ᱟᱹᱞᱤᱧ ᱧᱮᱞ ᱡᱚᱧ᱾
ᱦᱚᱸ ᱧᱮᱞ ᱦᱚᱸ ᱵᱷᱟᱹᱜᱤ ᱜᱮ ᱟᱸᱡᱚᱢ ᱦᱚᱸ ᱢᱚᱸᱡᱽ ᱜᱮ ᱟᱸᱡᱚᱢᱚᱜᱼᱟ ᱟᱨ ᱧᱮᱞ ᱦᱚᱸ ᱨᱟᱹᱥᱠᱟᱹ ᱜᱮ ᱵᱩᱡᱷᱟᱹᱜᱼᱟ ᱟᱨᱠᱤ᱾
ᱟᱨ ᱧᱮᱞ ᱠᱟᱜ ᱠᱚᱣᱟᱞᱤᱧ ᱡᱟᱦᱟᱸ ᱠᱚᱨᱮ ᱦᱮᱯᱨᱟᱣ ᱠᱚᱨᱮ ᱟᱞᱮ ᱥᱮᱫ ᱫᱚ ᱵᱟᱝ ᱦᱩᱭᱩᱜ ᱜᱮᱭᱟ ᱛᱚᱼᱼ ᱥᱟᱯᱷᱟᱥᱤᱛᱤ ᱚᱱᱠᱟ ᱠᱚᱢᱯᱤᱴᱤᱥᱮᱱ ᱠᱚ ᱟᱹᱜᱩᱭ ᱜᱮᱭᱟ ᱟᱫᱚ᱾ ᱛᱟᱭᱚᱢ ᱨᱮ ᱡᱟᱦᱟᱸ ᱠᱟᱹᱴᱤᱡ ᱠᱟᱹᱴᱤᱡ ᱜᱤᱫᱽᱨᱟᱹ ᱠᱚ ᱡᱟᱦᱟᱸᱭ ᱡᱟ ᱠᱚ ᱫᱚ ᱵᱟᱝ ᱩᱱᱠᱩ ᱢᱟᱱᱮ᱾ ᱢᱤᱫᱴᱟᱝ ᱡᱟᱸᱜᱟ ᱵᱟᱭ ᱦᱮᱲᱤᱧᱟᱹ ᱚᱱᱠᱟ ᱠᱚᱼᱼ
ᱦᱳᱭ ᱦᱳᱭ ᱯᱮᱠᱴᱤᱥ ᱛᱟᱦᱮᱱ ᱠᱷᱟᱡ ᱫᱚ ᱵᱟᱭ ᱦᱟᱹᱲᱤᱧᱟ ᱦᱮᱸ
ᱦᱸ
ᱢᱚᱡᱽ ᱜᱮ ᱨᱟᱹᱥᱠᱟᱹ ᱜᱮ ᱵᱩᱡᱷᱟᱹᱜᱼᱟ ᱚᱱᱟ ᱦᱚᱸ᱾
ᱟᱨ ᱟᱹᱰᱤ ᱨᱚᱢ ᱡᱷᱚᱢ ᱠᱚ ᱮᱱᱮᱡᱼᱟ ᱥᱮ ᱚᱱᱟ ᱞᱟᱹᱜᱤᱫ ᱵᱤᱥᱤ ᱨᱟᱹᱥᱠᱟᱹ ᱵᱩᱡᱷᱟᱹᱜᱼᱟ᱿
ᱦᱮᱸ ᱦᱮᱸ ᱛᱟᱦᱚᱞᱮ ᱟᱯᱮ ᱟᱹᱛᱩ ᱫᱚ ᱨᱟᱹᱥᱤ ᱜᱮᱭᱟᱢ ᱞᱟᱹᱭ ᱠᱮᱫᱟ ᱛᱟᱦᱚᱞᱮ ᱱᱚᱝᱠᱟ ᱡᱟᱦᱟᱸ ᱛᱟᱞᱦᱮᱸ ᱡᱟᱦᱟᱸ ᱠᱚᱨᱮ ᱚᱱᱠᱟ ᱦᱮᱯᱨᱟᱣ ᱠᱚᱫᱚ ᱵᱟᱯᱮ ᱪᱟᱞᱟᱣ ᱵᱟᱲᱟᱜ ᱜᱮᱭᱟ
ᱚᱠᱟᱛᱮ ᱮᱱᱮᱡ ᱥᱤᱨᱤᱧ
ᱦᱮᱸ ᱠᱚᱢᱯᱤᱴᱤᱥᱚᱱ ᱠᱚᱨᱮ ᱡᱟᱦᱟᱸᱱᱟᱜ ᱯᱟᱛᱟ ᱮᱱᱮᱡ ᱦᱩᱭᱮᱱ ᱞᱟᱜᱽᱲᱮ ᱮᱱᱮᱡ ᱦᱩᱭᱮᱱ ᱟᱫᱚ ᱠᱟᱨᱟᱢ ᱫᱚᱱ ᱡᱟᱦᱟᱱᱟᱜ
ᱦᱮᱸ ᱦᱮᱸ ᱦᱮᱸ ᱦᱮᱸ ᱞᱟᱦᱟ ᱛᱮᱫᱚ ᱠᱚ ᱪᱟᱞᱟᱜ ᱠᱟᱱ ᱛᱟᱦᱮᱸᱱᱟ ᱟᱨ ᱮᱠᱷᱚᱱ ᱫᱚ ᱩᱠᱩᱨᱵᱟᱹᱞᱤᱧ ᱧᱮᱞ ᱵᱟᱲᱟᱭᱮᱫ ᱠᱚᱣᱟ ᱟᱨ ᱫᱚᱢᱮ ᱞᱟᱹᱴᱩ ᱟᱹᱛᱩ ᱛᱚ ᱟᱫᱚ ᱪᱮᱛᱟᱱ ᱥᱮᱫ ᱨᱮᱱ ᱞᱟᱦᱟᱛᱮ ᱚᱱᱮ ᱧᱤᱫᱟᱹ ᱠᱚ ᱚᱱᱠᱟ ᱠᱚᱢᱯᱤᱴᱤᱥᱮᱱ ᱦᱩᱭᱩᱜ ᱠᱟᱱ ᱛᱟᱠᱚ ᱛᱟᱦᱮᱱᱟ ᱨᱩ ᱠᱚᱞᱤᱧ ᱟᱸᱡᱚᱢ ᱵᱟᱲᱟᱭᱮᱫ ᱛᱟᱦᱮᱱᱟ ᱱᱮᱛᱟᱨ ᱫᱚ ᱩᱠᱩᱨ ᱪᱟᱞᱟᱣ ᱨᱩ ᱦᱚ ᱵᱟᱹᱞᱤᱧ ᱟᱸᱡᱚᱢ ᱟᱠᱟᱫ ᱠᱚᱣᱟ ᱟᱨ ᱧᱤᱫᱟᱹ ᱥᱚᱢᱚᱭ ᱯᱮᱠᱴᱤᱥ ᱠᱚᱦᱚᱸ ᱩᱠᱩᱨ ᱚᱲᱟᱜ ᱟ ᱟᱸᱡᱚᱢ ᱦᱩᱭᱩᱜ ᱠᱟᱱᱟ ᱦᱳᱭᱛᱳ ᱱᱮᱛᱟᱨ ᱫᱚ ᱵᱟᱠᱚ ᱪᱟᱞᱟᱜ ᱠᱟᱱᱟ ᱱᱮᱛᱟᱨ ᱫᱚ ᱵᱮᱥᱤ ᱚᱱᱟ ᱠᱚᱫᱚ ᱵᱟᱠᱚ ᱜᱚᱡᱡᱷᱚᱣᱟᱜ ᱠᱟᱱᱟ ᱥᱮ
ᱦᱮᱸ
ᱞᱟᱦᱟ ᱛᱮᱫᱚ ᱯᱨᱟᱭ ᱜᱮᱠᱚ ᱪᱟᱞᱟᱜ ᱠᱟᱱ ᱛᱟᱦᱮᱸᱱᱟ
ᱪᱚᱜ ᱮ ᱠᱟᱱ ᱛᱟᱦᱮᱸᱫ ᱮ
ᱦᱩᱸ ᱦᱩᱸ ᱟᱹᱞᱤᱧ ᱜᱚ ᱦᱚ ᱪᱟᱞᱟᱜ ᱠᱟᱱ ᱛᱟᱦᱮᱱᱟ ᱟᱹᱞᱤᱧ ᱦᱚᱸᱠᱚ ᱤᱫᱤ ᱵᱟᱲᱟ ᱟᱠᱟᱫ ᱞᱤᱧᱟ ᱪᱟᱞᱟᱣ ᱵᱟᱲᱟ ᱟᱠᱟᱱ ᱜᱮᱭᱟᱞᱤᱧ᱾
ᱪᱟᱞᱟᱣ ᱵᱟᱲᱟ ᱠᱟᱱ ᱜᱮᱭᱟ ᱵᱤᱱ ᱛᱟᱦᱞᱮ?
ᱦᱳᱭ ᱦᱳᱭ ᱟᱫᱚ ᱚᱱᱠᱟ ᱮᱱᱮᱡ ᱞᱮᱠᱟ ᱫᱚ ᱵᱟᱝ᱾ ᱮᱢᱱᱤ ᱪᱟᱞᱟᱣ ᱞᱮᱠᱟ ᱦᱳᱭ ᱦᱳᱭ ᱧᱮᱧᱮᱞ ᱞᱮᱠᱟ ᱦᱳᱭ᱾ ᱦᱮ ᱧᱮᱞ ᱞᱮᱠᱟᱛᱮ᱾
ᱠᱚᱯᱮ ᱟᱹᱜᱩ ᱵᱟᱲᱟ ᱟᱠᱟᱫ ᱜᱮᱭᱟ ᱥᱮ ᱡᱟᱹᱱᱤᱡ᱾
ᱦᱳᱭ ᱯᱨᱟᱭᱤᱡᱽ ᱠᱚᱫᱚ ᱟᱹᱜᱩ ᱵᱟᱲᱟ ᱦᱩᱭ ᱟᱠᱟᱱ ᱜᱮᱭᱟ᱾ ᱦᱮᱸ᱾ ᱟᱫᱚ ᱟᱞᱮ ᱥᱮᱱᱟᱜ ᱤᱭᱟᱹ ᱟᱯᱮᱥᱮᱫ ᱟᱞᱮᱥᱮᱫ ᱡᱟᱹᱱᱤᱡ ᱥᱚᱨᱚᱦᱟᱭ ᱠᱚ ᱵᱟᱦᱟ ᱠᱚ ᱟᱞᱟᱫᱟ᱾ ᱠᱚ ᱚᱱᱮᱡᱟ ᱟᱨ ᱟᱯᱮ ᱥᱮᱫ ᱠᱚ ᱡᱟᱹᱱᱤᱡ ᱟᱞᱟᱫᱟ ᱜᱮᱠᱚ ᱮᱱᱮᱡ ᱛᱟᱦᱮᱱᱟ᱾
ᱮ ᱟᱞᱟᱫᱟ ᱠᱤᱪᱷᱩᱴᱟ ᱫᱚ ᱟᱞᱟᱫᱟ ᱜᱮᱭᱟ ᱡᱟᱹᱱᱤᱡ ᱠᱷᱟᱱ᱾
ᱦᱳᱭ ᱛᱚ ᱠᱟᱨᱚᱱ ᱟᱞᱮ ᱥᱮᱫ ᱡᱩᱫᱟᱹ ᱠᱚ ᱮᱱᱮᱡᱼᱟ ᱟᱨ ᱟᱞᱮᱭᱟᱜ ᱢᱟᱢᱟ ᱚᱲᱟᱜ ᱥᱮᱫ ᱚᱱᱛᱮ ᱟᱞᱟᱫᱟ ᱜᱮᱠᱚ ᱮᱱᱮᱡᱼᱟ᱾
ᱦᱚ ᱦᱚ ᱟᱨ ᱟᱯᱮ ᱫᱚ᱾ ᱡᱟᱦᱟ ᱦᱚᱯᱚᱱ ᱱᱚᱜ ᱠᱟᱱᱮ ᱠᱟᱹᱴᱤᱡ ᱧᱚᱜ ᱴᱟᱢᱟᱠ ᱛᱟᱯᱮ ᱵᱟᱝ?
ᱦᱳᱭ ᱦᱳᱭ ᱠᱟᱹᱴᱤᱡ ᱠᱟᱹᱴᱤᱡ ᱟᱹᱰᱤ ᱨᱚᱠᱚᱢ ᱛᱟᱞᱮᱭᱟ ᱟᱯᱮ ᱫᱚ ᱰᱩᱢᱠᱟᱹ ᱞᱮᱠᱟ᱾ ᱪᱷᱳᱴᱳ ᱪᱷᱳᱴᱚ᱾ ᱟᱯᱮ ᱥᱮᱱᱟᱜ ᱫᱚ ᱦᱟᱱᱮ ᱟᱹᱰᱤ ᱵᱚᱲᱚ ᱡᱟᱦᱟ ᱞᱮᱜᱽᱲᱟ ᱥᱮ ᱪᱮᱫ ᱠᱚ ᱢᱮᱛᱟᱜ ᱠᱟᱱᱟ ᱟᱨᱠᱤ᱾
ᱜᱮᱲᱟ᱾
ᱨᱮᱜᱽᱲᱟ ᱨᱮᱜᱽᱲᱟ ᱦᱳᱭ ᱦᱳᱭ ᱦᱚ᱾
ᱟᱯᱮ ᱛᱮᱫᱚ ᱟᱪ ᱡᱟᱦᱟᱸ ᱛᱤᱱᱟᱹᱜ ᱤᱧ ᱧᱮᱞ ᱠᱟᱫᱟ ᱨᱮᱜᱽᱲᱟ ᱠᱚᱫᱚ ᱵᱟᱹᱧ ᱧᱮᱞ ᱵᱟᱲᱟ ᱟᱠᱟᱫ ᱠᱚᱣᱟ ᱨᱩ ᱫᱚ
ᱵᱟ ᱟᱞᱮ ᱫᱚ ᱵᱟᱱᱩᱜ ᱦᱚᱛᱚ ᱵᱟᱱᱩᱜ ᱛᱟᱞᱮᱭᱟ ᱥᱩᱫᱩ ᱚᱱᱮ ᱛᱩᱝᱫᱟᱜ᱾ ᱢᱟᱱᱮ ᱛᱩᱢᱫᱟᱜ ᱛᱟᱦᱮᱱᱟ ᱟᱨ ᱚᱱᱟ ᱠᱟᱴᱤᱡ ᱠᱟᱴᱤᱡ ᱴᱟᱢᱟᱠ᱾ ᱤᱱᱟ ᱜᱮ ᱦᱳᱭ ᱤᱱᱟᱜᱮ᱾
ᱦᱚ ᱚᱱᱟ ᱜᱮ ᱟᱥᱛᱮ ᱟᱥᱛᱮ ᱛᱮ ᱟᱥᱛᱮ ᱟᱹᱰᱤ᱾
ᱛᱮᱜᱮ ᱛᱤᱱᱟᱹᱜ ᱡᱚᱢᱚ ᱠᱚᱜ ᱛᱟᱞᱮᱭᱟ᱾
ᱦᱮᱸ᱾
ᱥᱚᱨᱦᱟᱭ ᱥᱚᱢᱚᱭ ᱫᱚᱧ ᱢᱟᱱᱮ ᱚᱱᱛᱮᱱ ᱠᱚ ᱟᱨ ᱜᱤᱫᱽᱨᱟᱹ ᱠᱚ ᱯᱟᱲᱦᱟᱜ ᱜᱮᱭᱟ ᱛᱚ ᱱᱚᱣᱟ ᱠᱚᱨᱮ ᱟᱞᱮ ᱥᱟᱶᱛᱮ ᱦᱮᱸ ᱩᱱᱠᱩᱣᱟᱜ ᱮᱥᱴᱮᱴᱟᱥ ᱠᱩ ᱤᱧ ᱧᱮᱞ ᱵᱟᱲᱟ ᱠᱟᱫᱟ᱾ ᱢᱟᱱᱮ ᱟᱞᱮ ᱥᱮᱫ ᱫᱚ ᱡᱮᱢᱚᱱ ᱡᱮᱞᱮᱠᱟ ᱢᱤᱫ ᱞᱟᱭᱤᱱ ᱢᱟᱱᱮ ᱢᱤᱫ ᱟᱴᱟᱞ ᱟᱴᱟᱞ ᱥᱟᱵ ᱠᱚᱜᱼᱟ᱾ ᱦᱮᱸᱥᱮ? ᱟᱻᱟᱯᱮ ᱫᱚ ᱡᱟᱦᱟᱸ ᱞᱮᱠᱟ ᱧᱮᱞ ᱠᱚ ᱫᱚᱯᱮ ᱠᱩᱞᱦᱤ ᱠᱩᱞᱦᱤ ᱛᱮ ᱢᱟᱱᱮ
ᱦᱳᱭ ᱦᱳᱭ ᱦᱳᱭ᱾ ᱞᱟᱭᱤᱱ ᱞᱟᱭᱤᱱ ᱠᱚ ᱥᱟᱵ ᱦᱮᱸ ᱦᱮᱸ ᱤᱭᱟᱹ ᱞᱟᱭᱤᱱ ᱞᱟᱭᱤᱱ ᱠᱚ ᱥᱟᱜ ᱠᱟᱜᱼᱟ᱾ ᱟᱨ ᱪᱮᱛᱟᱱ ᱠᱩᱞᱦᱤ ᱠᱷᱚᱡ ᱞᱟᱛᱟ ᱞᱟᱛᱟᱨ ᱠᱩᱞᱦᱤ ᱠᱚ ᱪᱟᱞᱟᱜᱼᱟ᱾ ᱟᱨᱚ ᱞᱟᱛᱟᱨ ᱠᱩᱞᱦᱤ ᱠᱚ ᱪᱮᱛᱟᱱ ᱠᱩᱞᱦᱤ ᱟᱨ ᱟᱯᱮ ᱥᱮᱫ ᱫᱚ ᱟᱹᱰᱤ ᱡᱟᱭᱜᱟ ᱨᱮ ᱢᱟᱱᱮ ᱢᱤᱫ ᱡᱟᱭᱜᱟ ᱨᱮᱜᱮ ᱠᱚ ᱮᱱᱮᱡ ᱜᱮᱭᱟ᱾
ᱵᱟᱝ ᱟᱫᱚ ᱚᱝᱠᱟ ᱟᱞᱮᱥᱮᱫ ᱟᱞᱮ ᱦᱮᱸ ᱢᱤᱫ ᱡᱟᱭᱜᱟ ᱨᱮᱜᱮ ᱠᱚ ᱮᱱᱮᱡ ᱜᱮᱭᱟ, ᱟᱫᱚ ᱠᱟᱛᱷᱟ ᱨᱮᱫᱚ ᱠᱚ ᱞᱟᱹᱭᱮᱫᱼᱟ᱾ ᱡᱮ ᱪᱮᱛᱟᱱ ᱠᱩᱞᱦᱤ ᱞᱟᱛᱟᱨ᱾ ᱞᱟᱛᱟᱨ ᱠᱩᱞᱦᱤ ᱮᱱᱮᱡ ᱦᱮᱸ ᱮᱱᱮᱡ ᱨᱟᱠᱟᱵ ᱮᱱᱮᱡ ᱟᱬᱜᱚ ᱦᱮᱸ ᱥᱮ? ᱥᱮᱨᱮᱧ ᱥᱮᱨᱮᱧ ᱠᱚᱨᱮ ᱟᱸᱡᱚᱢ ᱠᱟᱫ ᱜᱮᱭᱟᱢ?
ᱦᱳᱭ ᱟᱸᱡᱚᱢ ᱠᱟᱜ ᱜᱮᱭᱟᱞᱤᱧ ᱚᱱᱟ ᱫᱚ ᱠᱟᱛᱷᱟ ᱨᱮᱜᱮ ᱢᱮᱱᱟᱜ ᱠᱟᱫᱟ᱾ ᱟᱫᱚ᱾ ᱵᱟᱠᱷᱟᱡ ᱢᱟᱱᱮ ᱯᱚᱨ ᱯᱚᱨ ᱫᱚ ᱵᱟᱯᱮ ᱥᱟᱵᱼᱟ᱾ ᱡᱮᱞᱮᱧ ᱡᱮᱞᱤᱧ ᱜᱮᱯᱮ ᱜᱟᱸᱰᱮ ᱜᱟᱸᱰᱮ ᱯᱮ ᱥᱟᱵ ᱪᱟᱞᱟᱜᱟ ᱦᱮᱸ ᱥᱮ ᱵᱟᱝ? ᱦᱳᱭ ᱛᱚ ᱦᱩᱸ ᱦᱩᱸ ᱟᱪᱪᱷᱟ ᱦᱮᱸ ᱟᱫᱚ ᱡᱟᱸᱦᱟ ᱥᱮᱫ ᱡᱟᱨ ᱡᱮ ᱢᱚᱱ ᱚᱱᱠᱟ ᱜᱮ᱾
ᱦᱮᱸ ᱦᱮᱸ᱾
ᱦᱩᱸ ᱦᱳᱭ